ᱦᱮᱞᱳ᱾ ᱦᱮᱞᱳ᱾ ᱦᱮᱞᱳ ᱾ ᱦᱟᱞᱳᱣ, ᱦᱚᱸ ᱾
ᱦᱟᱞᱳ ᱾
ᱟᱹᱵᱤᱱᱟᱜ ᱨᱚ
ᱱᱤᱛᱳᱜ ᱠᱞᱤᱭᱟᱨ ᱟᱸᱡᱚᱢᱚᱜ ᱠᱟᱱᱟ ᱚᱰᱤᱭᱳ?
ᱦᱮᱞᱳ ᱾
ᱵᱟᱝ ᱵᱤᱱ ᱟᱸᱡᱚᱢᱮᱜ-ᱟ?
ᱚᱱᱟ
ᱦᱮᱸ ᱡᱚᱦᱟᱨ ᱜᱮ ᱾ ᱚ ᱵᱟᱹᱵᱤᱱ ᱟᱡᱚᱢᱮᱜ-ᱟ ᱱᱤᱛᱚᱜ?
ᱦᱟᱞᱳ
ᱦᱟᱞᱳ ᱾
ᱟᱹᱡᱚᱢ ᱮᱫᱟᱵᱤᱱ ᱥᱮ ᱵᱟᱝ?
ᱟᱵᱤᱱᱟᱜ ᱨᱚᱲ ᱢᱟ ᱟᱹᱞᱤᱧ ᱫᱚ ᱠᱞᱤᱭᱟᱨ ᱜᱮᱞᱤᱧ ᱟᱸᱡᱚᱢᱮᱫ-ᱟ ᱾ ᱟᱹᱞᱤᱧᱟᱜ ᱵᱟᱹᱵᱤᱱ ᱟᱸᱡᱚᱢ ᱮᱫᱟ?
ᱦᱳᱭ ᱛᱟᱦᱞᱮ ᱟᱸᱡᱚᱢ ᱮᱫᱟ ᱟᱫᱚ ᱞᱟᱹᱭ ᱵᱤᱱ ᱦᱟᱸᱜ ᱛᱚ ᱟᱸᱡᱚᱢ ᱮᱫ-ᱟ ᱞᱤᱧ ᱾ ᱪᱮᱫᱠᱟ ᱢᱮᱱᱟᱜ ᱵᱤᱱ ᱛᱮ? ‌
ᱟᱨ ᱱᱤᱭᱟᱹ ᱜᱷᱟᱹᱲᱤᱡ ᱢᱟ ᱱᱟᱯᱟᱭ ᱜᱮ ᱢᱮᱱᱟᱜ ᱟᱠᱟᱫ ᱞᱤᱧᱟ ᱟᱨ ᱚᱲᱟᱜ ᱠᱚᱨᱮ ᱦᱚᱸ ᱱᱟᱯᱟᱭ ᱜᱮ, ᱟᱨ ᱟᱹᱵᱤᱱ ᱫᱚ ᱛᱟᱦᱚᱞᱮ ᱪᱮᱫᱠᱟ ᱢᱮᱱᱟᱜ ᱟᱠᱟᱫ ᱵᱤᱱᱟ?
ᱟᱹᱞᱤᱧ ᱦᱚᱸ ᱢᱚᱴᱟᱢᱩᱴᱤ ᱱᱟᱯᱟᱭ ᱜᱮ ᱢᱮᱱᱟᱜ ᱞᱤᱧᱟ ᱪᱟᱸᱫᱳ ᱵᱚᱸᱜᱟ ᱟᱜ ᱫᱟᱭᱟᱛᱮ ᱢᱚᱴᱟᱢᱩᱴᱤ ᱚᱲᱟᱜ ᱨᱮᱦᱚ ᱡᱚᱛᱚ ᱜᱮ ᱱᱟᱯᱟᱭ ᱜᱮ ᱢᱮᱱᱟᱜ ᱠᱚᱣᱟ ᱾ ᱪᱮᱫ ᱠᱚᱵᱮᱱ ᱪᱤᱠᱟᱹ ᱵᱟᱲᱟᱭ ᱮᱫᱟ?
ᱱᱤᱭᱟᱹ ᱜᱷᱟᱹᱲᱤᱡ ᱢᱟ ᱪᱮᱫ ᱦᱚᱸ ᱚᱱᱠᱟ ᱫᱚ ᱵᱟᱝ ᱱᱚᱜ-ᱚᱭ ᱚᱲᱟᱜ ᱨᱮᱱᱟᱜ ᱨᱚᱦᱚᱭ ᱠᱚᱜᱮ ᱥᱮᱱᱚᱜ ᱠᱟᱱᱟ ᱱᱚᱛᱮ ᱱᱤᱛᱚᱜ ᱢᱟ ᱨᱚᱦᱚᱭ ᱫᱤᱱ ᱜᱮ ᱠᱟᱱᱟ᱾ ᱚᱱᱟ ᱞᱟᱹᱜᱤᱫ ᱫᱚ ᱨᱚᱦᱚᱭ ᱵᱟᱲᱟ ᱠᱚᱜᱮ ᱛᱩᱫ ᱨᱚᱦᱚᱭ ᱱᱚᱣᱟ ᱠᱚᱜᱮ ᱾
ᱦᱳᱭ ᱦᱳᱭ ᱦᱳᱭ ᱾ ᱟᱫᱚ ᱚᱱᱛᱮ ᱫᱟᱜ ᱡᱟᱹᱲᱤᱭ ᱟᱯᱮ ᱠᱟᱱᱟ ᱥᱮ
ᱟᱞᱮ ᱱᱚᱛᱮ ᱫᱟᱜ ᱫᱚᱭ ᱡᱟᱹᱲᱤᱭᱮᱫ ᱜᱮᱭᱟ᱾ ᱛᱮᱦᱤᱧ ᱜᱟᱯᱟ ᱦᱚᱸ ᱱᱚᱜ-ᱚᱭ ᱛᱮᱦᱤᱧ ᱱᱚᱜ-ᱚᱭ ᱠᱤᱪᱷᱩ ᱠᱷᱚᱱ ᱞᱟᱦᱟ ᱜᱮ ᱠᱟᱹᱡ ᱦᱩᱭ ᱮᱱᱟ ᱫᱟᱜ ᱡᱟᱹᱲᱤ ᱫᱚ ᱟᱨ ᱦᱮᱸ ᱱᱤᱛᱳᱜ ᱠᱤᱪᱷᱩ ᱠᱷᱚᱱ ᱫᱚ ᱦᱚᱸᱜ-ᱚᱭ ᱛᱷᱤᱨ ᱦᱟᱛᱟᱲ ᱠᱟᱜ-ᱟᱭ ᱾ ᱟᱨ ᱟᱯᱮᱥᱮᱫ ᱚᱱᱛᱮ ᱫᱚ ᱛᱟᱦᱚᱞᱮ ᱚᱠᱟ ᱞᱮᱠᱟ?
ᱵᱟᱭ ᱫᱟᱜ ᱡᱟᱲᱤ
ᱦᱮᱞᱳ ᱾
ᱦᱮᱞᱳ ᱾
ᱦᱮᱸ ᱟᱸᱡᱚᱢᱚᱜ ᱠᱟᱱᱟᱹᱧ ᱾
ᱦᱮᱸ ᱟᱸᱡᱚᱢ
ᱚ ᱱᱚᱛᱮ ᱢᱟ ᱨᱤᱢᱤᱞ ᱟᱠᱟᱫ ᱜᱮᱭᱟᱭ ᱟᱨ ᱨᱤᱢᱤᱞ ᱫᱚᱭ ᱨᱤᱢᱤᱞ ᱟᱠᱟᱫ ᱜᱮᱭᱟᱭ᱾
ᱱᱚᱛᱮ ᱫᱚᱢᱮ ᱜᱮ ᱨᱤᱢᱤᱞ ᱠᱟᱜᱟᱭ ᱾
ᱚ ᱟᱪᱪᱷᱟ, ᱟᱞᱮ ᱥᱮᱫ ᱢᱟ ᱠᱤᱪᱷᱩ ᱠᱷᱚᱱ ᱞᱟᱦᱟ ᱜᱮ ᱱᱚ ᱛᱮ ᱫᱚ ᱫᱟᱜ ᱠᱮᱫ-ᱟᱭ ᱛᱟᱦᱚᱞᱮ ᱟᱨ ᱠᱟᱹᱡ ᱢᱤᱫ ᱜᱷᱟᱹᱲᱤᱡ ᱯᱷᱟᱠ ᱦᱟᱛᱟᱲ ᱠᱟᱜ-ᱟᱭ ᱾
ᱥᱮ ᱱᱤᱭᱟᱹ ᱜᱷᱟᱲᱤ ᱯᱷᱟᱠ ᱦᱟᱛᱟᱲ ᱠᱟᱜ-ᱟᱭ ᱾ ᱦᱳᱭ ᱾
ᱟᱨ ᱛᱟᱦᱚᱞᱮ ᱟᱵᱟᱨ ᱦᱳᱭᱛᱚ ᱟᱨ ᱠᱤᱪᱷᱩ ᱠᱷᱚᱱ ᱯᱚᱨᱮ ᱫᱟᱜ ᱦᱚᱭ ᱫᱟᱲᱮᱭᱟᱜ-ᱟ᱾
ᱟᱫᱚ ᱦᱩᱲᱩ ᱠᱚᱯᱮ ᱨᱚᱦᱚᱭ ᱵᱟᱲᱟᱭᱮᱫ ᱜᱮᱭᱟ ᱥᱮ?
ᱦᱮᱸ ᱦᱩᱲᱩ ᱨᱚᱦᱚᱭ ᱢᱟ ᱪᱟᱞᱟᱜ ᱠᱟᱱ ᱜᱮᱭᱟ ᱟᱨ ᱵᱟᱨ ᱯᱮ ᱫᱤᱱ ᱠᱷᱟᱱ ᱜᱮ ᱦᱳᱭᱛᱳ, ᱢᱩᱪᱟᱹᱫ ᱱᱚᱝᱠᱟ
ᱟᱯᱮᱜᱮ ᱱᱟᱯᱟᱭ ᱟᱞᱮ ᱫᱚ, ᱱᱚᱛᱮ ᱫᱚ ᱜᱷᱩᱴᱩ ᱠᱚᱫᱚ ᱢᱮᱱᱟᱜ ᱠᱚᱜᱮᱭᱟ, ᱵᱟᱹᱭᱦᱟᱹᱲ ᱠᱚᱞᱮ ᱨᱚᱦᱚᱭ ᱠᱟᱜ-ᱟ᱾
ᱚ ᱟᱪᱪᱷᱟ,
ᱨᱤᱢᱤᱞ ᱠᱚ ᱥᱟᱰᱮ ᱠᱟᱱᱟ, ᱱᱚᱛᱮ ᱫᱚ ᱟᱸᱡᱚᱢᱚᱜ ᱜᱮᱭᱟᱵᱮᱱ?
ᱟ ᱵᱟᱝ ᱚᱱᱟ ᱫᱚ ᱵᱟᱭ, ᱟᱸᱡᱚᱢᱚᱜ ᱠᱟᱱᱟ ᱟᱸᱡᱚᱢ ᱫᱚ
ᱪᱮᱫ ᱵᱤᱱ ᱪᱤᱠᱟᱹᱭᱮᱜᱼᱟ ᱱᱤᱛᱚᱜ ᱫᱚ ᱛᱟᱦᱚᱞᱮ
ᱚᱱᱠᱟ ᱞᱮᱠᱟ ᱫᱚ ᱪᱮᱫ ᱦᱚᱸ ᱵᱟᱝ, ᱟᱹᱞᱤᱧ ᱫᱚ ᱟᱯᱟᱛᱚᱛᱚ ᱚᱲᱟᱜ ᱨᱮᱜᱮ ᱢᱮᱱᱟᱜ ᱟᱠᱟᱫ ᱞᱤᱧᱟᱹ᱾
ᱚ, ᱵᱟᱝ ᱨᱟᱠᱟ ᱠᱟᱱᱟ ᱱᱤᱛᱜ, ᱫᱚᱢᱮ ᱡᱛ ᱛᱤ ᱨᱮᱵ ᱟᱠᱟᱱᱟ᱾ ᱟᱞᱤ ᱡᱚᱞᱚᱠᱤ ᱥᱞ ᱠᱮᱫᱯᱮᱱᱟ
ᱚ ᱟᱪᱪᱷᱟ,
ᱦ ᱟᱯᱮ ᱥᱮᱫ ᱫᱚ ᱵᱩᱨᱩ ᱠᱚ, ᱤᱭᱟᱹ ᱠᱚᱫᱚ ᱵᱟᱹᱱᱩᱜ ᱛᱮ ᱵᱩᱨᱩ ᱠᱚ
ᱟᱞᱮ ᱱᱚᱛᱮ ᱢᱟ, ᱵᱩᱨᱩ ᱫᱚ ᱢᱮᱱᱟᱜ ᱟᱠᱟᱜ ᱜᱮᱭᱟ᱾ ᱜᱮᱭᱟ, ᱵᱤᱨ ᱦᱚᱸ ᱢᱮᱱᱟᱜ ᱟᱠᱟᱜᱼᱟ, ᱵᱩᱨᱩ ᱦᱚᱸ ᱢᱮᱱᱟᱜ ᱟᱠᱟᱜᱼᱟ, ᱵᱟᱱᱟᱨ ᱜᱮ ᱢᱮᱱᱟᱜ ᱟᱠᱟᱜᱼᱟ᱾ ᱟᱨᱚ ᱟᱯᱮ ᱥᱮᱫ ᱚᱱᱛᱮ ᱫᱚ ᱛᱟᱦᱚᱞᱮ, ᱪᱮᱫ ᱞᱮᱠᱟ ᱵᱤᱨ ᱵᱩᱨᱩ ᱠᱚᱫᱚ ᱢᱮᱱᱟᱜᱼᱟ, ᱥᱮ ᱵᱟᱝ?
ᱵᱟᱹᱱᱩᱜ ᱜᱮᱭᱟ, ᱱᱚᱛᱮ ᱫᱚ ᱵᱩᱨᱩ ᱠᱚᱫᱚ ᱵᱟᱹᱱᱩᱜᱼᱟ ᱱᱚᱛᱮ ᱫᱚ ᱠᱮᱱᱮᱞ ᱠᱚ, ᱱᱟᱹᱭ ᱠᱚ, ᱜᱟᱰᱟ ᱠᱚ᱾ ᱟᱨ ᱪᱮᱫ ᱦᱚ ᱵᱟᱱᱩᱜ-ᱟ, ᱱᱚᱛᱮ ᱫᱚ ᱯᱳᱭᱞᱳ ᱨᱮᱜᱮ ᱾
ᱚ, ᱟᱪᱪᱷᱟ ᱵᱷᱟᱜᱮ ᱜᱮ ᱚᱱᱟ ᱦᱚᱸ, ᱟᱯᱮ ᱫᱟᱜ ᱫᱚ ᱮᱵᱮᱞ ᱞᱮᱵᱮᱞ ᱛᱟᱯᱮ, ᱢᱚᱱᱮ ᱦᱚᱭ ᱥᱳᱨ ᱥᱳᱯᱳᱨ ᱠᱚᱨᱮ ᱾
ᱟᱞᱮ ᱢᱟ ᱫᱟᱜ ᱫᱚ ᱚᱱᱠᱟ ᱫᱚ, ᱮᱵᱮᱞ ᱞᱮᱵᱮᱞ ᱫᱚ ᱵᱟᱝ ᱠᱟᱱ ᱛᱟᱞᱮᱭᱟ ᱾ ᱟᱨ ᱚᱱᱮ ᱵᱤᱨ ᱵᱩᱨᱩ ᱠᱚ, ᱤ-ᱵᱟᱵᱟ ᱨᱮ ᱦᱮᱸ ᱾
ᱵᱤᱨ ᱵᱩᱨᱩ ᱫᱚ ᱥᱩᱨ ᱨᱮᱜᱮ ᱦᱮᱱᱟᱜ ᱛᱟᱯᱮ ᱥᱮ᱾ ᱟᱫᱚ ᱟᱯᱮ ᱫᱚ ᱜᱟᱰᱟ ᱠᱚᱫᱚ ᱵᱟᱹᱱᱩᱜ ᱱᱟᱹᱭ ᱠᱚᱫᱚ ᱵᱟᱹᱱᱩᱜ ᱛᱟᱯᱮᱭᱟ ᱚᱱᱛᱮ ᱫᱚ?
ᱟᱞᱮ ᱱᱚᱛᱮ ᱢᱟ, ᱜᱟᱰᱟ ᱠᱚᱫᱚ ᱚᱱᱠᱟ ᱫᱚ ᱟ ᱵᱟᱹᱱᱩᱜ ᱠᱟᱜᱼᱟ, ᱢᱟᱱᱮ ᱦᱩᱰᱤᱧ ᱥᱟᱺᱦᱤᱡ ᱱᱚᱝᱠᱟ ᱱᱚᱝᱠᱟ ᱫᱚ ᱦᱮᱸ, ᱯᱩᱠᱷᱨᱤ ᱠᱚᱫᱚ ᱢᱮᱱᱟᱜ ᱟᱠᱟᱫ ᱜᱮᱭᱟᱭ ᱾
ᱦᱳᱭ᱾ ᱟᱫᱚ ᱚᱱᱛᱮ ᱫᱚ ᱪᱟᱥ ᱠᱚᱫᱚ, ᱪᱮᱫ ᱠᱚᱫᱚ ᱦᱳᱭᱳᱜ ᱛᱟᱯᱮᱭᱟ ᱟᱯᱮ ᱥᱮᱫ ᱚᱱᱛᱮ ᱫᱚ? ᱥᱚᱵᱽᱡᱤ ᱪᱟᱥ ᱠᱚ ᱾
ᱟᱞᱮ ᱱᱚᱛᱮ ᱢᱟ, ᱪᱟᱥ ᱫᱚ ᱥᱚᱵᱡᱤ ᱪᱟᱥ ᱫᱚ, ᱚᱱᱠᱟ ᱫᱚ ᱵᱟᱭ ᱦᱳᱭᱳᱜ ᱜᱮᱭᱟ ᱾ ᱟᱸᱜ, ᱢᱟᱱᱮ ᱚᱱᱠᱟ ᱩᱛᱩ ᱡᱚᱢ ᱞᱮᱠᱟ ᱜᱮ, ᱨᱚᱦᱚᱭ ᱫᱚ ᱦᱳᱭᱳᱜ ᱜᱮᱭᱟ ᱟᱨ ᱮᱴᱟᱜ ᱞᱮᱠᱟ ᱫᱚ, ᱚᱱᱠᱟ ᱫᱚ ᱵᱟᱝ ᱾
ᱚ ᱦᱚᱸ, ᱟᱨ ᱟᱯᱮ ᱚᱲᱟᱜ ᱠᱚᱨᱮ ᱫᱚ, ᱯᱮ ᱪᱟᱥ ᱠᱟᱫᱟ ᱥᱮ ᱵᱟᱝ?
ᱟᱸᱜ, ᱱᱤᱭᱟᱹ ᱜᱷᱟᱹᱲᱤᱡ ᱢᱟ, ᱵᱟᱲᱜᱮ ᱠᱚᱨᱮᱜ ᱡᱟᱦᱟᱸ ᱞᱮᱠᱟ ᱪᱟᱥ ᱚᱱᱠᱟ ᱜᱮ ᱟᱨ ᱠᱷᱮᱛ ᱠᱚᱨᱮᱜ ᱢᱟ ᱥᱮᱨᱚᱠᱚᱢ ᱫᱚ, ᱫᱟᱜ ᱠᱚ ᱟᱞᱮ ᱥᱮᱫ ᱢᱟ ᱵᱟᱱᱩᱜ-ᱟ ᱾ᱢᱤᱱᱤ ᱠᱚᱦᱚᱸ ᱥᱮᱞᱩ ᱠᱚᱦᱚᱸ ᱥᱮ ᱱᱚᱣᱟ ᱠᱮᱱᱮᱞ ᱠᱚᱦᱚ ᱵᱟᱹᱱᱩᱜ ᱟᱠᱟᱜᱼᱟᱭ ᱾ ᱛᱟᱦᱚᱞᱮ ᱠᱷᱟᱱ ᱚᱱᱠᱟ ᱢᱚᱛᱚ ᱫᱚ, ᱮᱴᱟᱜ ᱥᱚᱵᱡᱤ ᱠᱚᱫᱚ ᱵᱟᱞᱮ ᱪᱟᱥ ᱟᱠᱟᱫ ᱫᱟᱲᱮ ᱠᱟᱣᱫᱟ ᱾
ᱟᱞᱮ ᱥᱮᱫ ᱠᱷᱟᱱ ᱫᱚ, ᱡᱷᱚᱛᱚ ᱜᱮ ᱦᱮᱱᱟᱜᱼᱟ, ᱢᱚᱴᱟᱢᱩᱴᱤ ᱾ ᱟᱞᱮ ᱫᱚ ᱜᱟᱰᱟ ᱫᱟᱜ ᱦᱮᱱᱟᱜ ᱛᱟᱞᱮᱭᱟ ᱛᱚ, ᱟᱨ ᱱᱟᱹᱭ ᱫᱟᱜ ᱦᱚᱸ ᱢᱮᱱᱟᱜ ᱜᱮᱭᱟ ᱾ ᱱᱟᱹᱭ ᱦᱚᱸ ᱵᱮᱥᱤ ᱥᱟᱺᱜᱤᱧ ᱫᱚ ᱵᱟᱝ ᱠᱟᱱᱟ ᱜᱟᱰᱟ ᱦᱚᱸ ᱠᱟᱪᱷᱟ ᱠᱟᱪᱷᱤ ᱜᱮ ᱾ ᱤᱱᱟᱹᱜ ᱠᱟᱛᱮᱫ ᱜᱮᱞᱮ, ᱪᱟᱥ ᱵᱟᱲᱟᱭᱟ ᱾
ᱚ ᱾
ᱛᱟᱦᱚᱞᱮ ᱮᱸ ᱫᱟᱜ ᱛᱟᱸᱦᱮ ᱞᱱᱠᱷᱟᱱ ᱮᱸ ᱟ ᱡᱷᱚᱛᱚᱱᱟᱜ ᱜᱮ ᱪᱟᱥ ᱫᱚ ᱜᱟᱱᱚᱜ ᱜᱮᱭᱟ᱾
ᱦᱳᱭ ᱦᱳᱭ ᱦᱳᱭ ᱦᱳᱭ ᱡᱷᱚᱛᱚ ᱜᱮ ᱜᱟᱱᱚᱜ ᱜᱮᱭᱟ ᱥᱚᱵᱡᱤ ᱡᱟᱱᱛᱮ᱾ ᱛᱟᱯᱚᱨᱮ ᱟᱞᱮ ᱫᱚ ᱦᱩᱲᱩ ᱜᱮᱫ ᱠᱟᱛᱮᱫ ᱟᱹᱞᱩ ᱠᱚᱞᱮ ᱪᱟᱥ ᱜᱮᱭᱟ ᱟᱹᱞᱩ, ᱛᱩᱲᱤ ᱠᱚ᱾
ᱟᱪᱪᱷᱟ ᱟᱪᱪᱷᱟ᱾
ᱟᱫᱚ ᱟᱵᱮᱱ ᱫᱚ ᱪᱮᱫ ᱵᱮᱱ ᱪᱤᱠᱟᱹᱭᱮᱫ ᱛᱮ?
ᱮᱸ ᱦᱮᱸ ᱱᱤᱛᱚᱜ ᱫᱚ ᱪᱮᱫ ᱦᱚᱸ ᱚᱱᱠᱟ ᱫᱚ ᱵᱟᱹᱞᱤᱧ ᱪᱤᱠᱟᱹᱭᱟ᱾
ᱚ, ᱪᱮᱫ ᱵᱤᱱ ᱪᱤᱠᱟᱭ ᱮᱫᱟ ᱛᱟᱦᱚᱞᱮ ᱱᱤᱛᱚᱜ ᱫᱚ, ᱚᱞᱚᱜ ᱯᱟᱲᱦᱟᱜ?
ᱚᱞᱚᱜ ᱯᱟᱲᱦᱟᱜ ᱚᱱᱠᱟ ᱞᱮᱠᱟᱛᱮ ᱪᱟᱞᱟᱜ ᱠᱟᱱ ᱜᱮᱭᱟ, ᱟᱹᱣᱨᱤ ᱢᱩᱪᱟᱹᱫᱚᱜᱼᱟ᱾
ᱚ, ᱨᱮᱵᱤᱱ
ᱟ ᱱᱚᱝᱠᱟ ᱟᱛᱳ ᱚᱲᱟᱜ‌ ᱟ ᱥᱩᱨ ᱥᱩᱯᱩᱨ ᱞᱮᱠᱟ ᱜᱮ᱾
ᱟᱨ ᱟᱹᱵᱤᱱ ᱫᱚ ᱚ ᱢᱚᱱᱮ ᱦᱚᱭ ᱵᱤᱱ ᱢᱩᱪᱟᱹᱫ ᱵᱟᱲᱟ ᱠᱮᱜᱼᱟ ᱥᱮ ᱪᱮᱫ ᱯᱟᱞᱮᱫ?
ᱟᱹᱵᱤᱱ ᱪᱮᱫᱠᱟ ᱵᱤᱱ ᱞᱟᱹᱭ ᱠᱮᱫᱟ ᱟᱹᱞᱤᱧ ᱦᱚᱸ ᱚᱱᱠᱟ ᱜᱮ᱾ ᱚᱞᱚᱜ ᱯᱟᱲᱦᱟᱜ ᱪᱟᱵᱟ ᱢᱩᱪᱟᱹᱫ ᱥᱮᱫ ᱜᱮ, ᱟᱫᱚ ᱢᱩᱪᱟᱹᱫ ᱦᱚᱸ ᱵᱟᱹᱞᱤᱧ ᱢᱩᱪᱟᱹᱫ ᱟᱠᱟᱫ-ᱟ, ᱢᱩᱪᱟᱹᱫ ᱵᱤᱫᱟᱹᱞ ᱨᱮᱜᱮ ᱦᱮᱱᱟᱜ ᱞᱤᱧᱟ᱾ ᱦᱳᱭᱛᱚ ᱫᱚᱞᱤᱧ ᱢᱩᱪᱟᱹᱜᱼᱟ, ᱠᱤᱱᱛᱩ ᱱᱤᱛᱚᱜ ᱵᱟᱹᱞᱤᱧ ᱢᱩᱪᱟᱹᱫ ᱟᱠᱟᱜᱼᱟ᱾
ᱟᱪᱪᱷᱟ ᱟᱪᱪᱷᱟ᱾
ᱟᱨᱻ ᱱᱤᱛᱳᱜ ᱢᱟ ᱛᱟᱦᱞᱮ ᱟᱯᱮ ᱚᱱᱛᱮ ᱫᱚ ᱢᱚᱱᱮ ᱦᱚᱭ ᱥᱩᱵᱡᱤ ᱠᱚᱫᱚ ᱪᱟᱥ ᱦᱩᱭ ᱟᱠᱟᱱᱟ ᱥᱮ ᱮᱢᱱᱤ ᱱᱚᱣᱟ ᱦᱩᱲᱩ ᱠᱚᱜᱮ ᱨᱚᱦᱚᱭ ᱦᱩᱭᱩᱜ ᱠᱟᱱᱟ?
ᱟᱫᱚᱻ ᱪᱮᱫ ᱵᱤᱱ ᱞᱟᱹᱭᱟ ᱢᱟᱱᱮ ᱡᱟᱸᱦᱟ ᱵᱟᱹᱭᱦᱟᱹᱲ ᱮᱞᱟᱠᱟ ᱡᱟᱸᱦᱟ ᱠᱟᱨᱮ ᱫᱟᱜ ᱢᱮᱱᱟᱜᱼᱟ ᱚᱱᱟ ᱠᱚᱨᱮ ᱫᱚ ᱦᱩᱲᱩ ᱞᱮ ᱨᱚᱦᱚᱭ ᱠᱟᱜᱼᱟ ᱟᱨ ᱡᱟᱸᱦᱟ ᱠᱚᱨᱮ ᱜᱷᱩᱴᱩ ᱠᱚᱨᱮ ᱫᱚ ᱡᱟᱸᱦᱟ ᱠᱚᱨᱮ ᱫᱟᱜ ᱵᱟᱝ ᱛᱤᱸᱜᱩᱱᱟ ᱚᱱᱟ ᱠᱚᱨᱮ ᱫᱚ ᱥᱚᱵᱡᱤ ᱞᱮ ᱪᱟᱥᱟ᱾
ᱦᱮᱸ ᱦᱮᱸ ᱦᱮᱸ ᱚᱱᱟ ᱦᱚᱸ ᱢᱤᱫᱴᱟᱝ ᱵᱷᱟᱜᱮ ᱫᱤᱠ ᱠᱟᱱᱟ ᱦᱳᱲᱩ ᱨᱚᱦᱚᱭ ᱵᱟᱭ ᱜᱟᱱᱚᱜ ᱨᱮᱸᱦᱚ ᱥᱚᱵᱽᱡᱤ ᱨᱮᱸᱦᱚ ᱨᱚᱦᱚᱭ ᱜᱟᱱᱚᱜᱼᱟ ᱫᱟᱜ ᱛᱟᱸᱦᱮᱸᱞᱮᱱ ᱠᱷᱟᱱ ᱜᱮ᱾
ᱚ
ᱛᱟᱹᱣ ᱫᱟᱜ ᱮᱸᱜ ᱜᱮᱭᱟᱭ ᱦᱮᱸ ᱵᱟᱝ?
ᱟᱢ ᱦᱮᱸ ᱢ
ᱥᱮᱨᱢᱟ ᱡᱟᱹᱲᱤ ᱥᱮᱨᱢᱟ ᱡᱟᱹᱲᱤ᱾
ᱟᱢ ᱦᱮᱸ ᱱᱚᱝᱠᱟ ᱫᱚ ᱦᱩᱭ ᱟᱠᱟᱱ ᱜᱮᱭᱟ ᱟ᱾ ᱱᱚᱣᱟ ᱞᱟᱦᱟ ᱟ ᱱᱚᱣᱟ ᱞᱟᱦᱟ ᱢᱟ ᱠᱚᱢ ᱠᱚᱢᱮ ᱫᱟᱜ ᱠᱟᱫᱟ ᱚᱱᱚᱠᱟ ᱢᱟᱛᱚ ᱫᱟᱜ ᱫᱚᱭ ᱫᱟᱜ ᱟᱠᱟᱫᱟᱭ ᱚᱱᱠᱟ ᱢᱚᱛᱚ ᱫᱚ ᱵᱟᱝ ᱟᱞᱮ ᱱᱚᱛᱮ ᱦᱚᱸ ᱜᱷᱩ ᱴᱩ ᱠᱚᱫᱚ ᱫᱚᱢᱮ ᱫᱚ ᱨᱚᱦᱚᱭ ᱵᱟᱝ ᱦᱩᱭ ᱠᱟᱱᱟ ᱡᱟᱸᱦᱟ ᱠᱚᱨᱮ ᱮᱠᱟᱞ ᱜᱮ ᱫᱟᱜ ᱫᱚ ᱵᱟᱭ ᱛᱤᱸᱜᱩᱱᱟ᱾ ᱟᱞᱮ ᱢᱟ ᱱᱚᱛᱮ ᱫᱚ ᱮᱸ ᱦᱩᱲᱩ ᱜᱮ ᱪᱟᱥ ᱟᱨ ᱢᱟ ᱮᱴᱟᱜ ᱥᱚᱵᱽᱡᱤ ᱠᱚᱢᱟ ᱚᱱᱠᱟ ᱞᱮᱠᱟ ᱫᱚ ᱪᱟᱥ ᱵᱟᱭ ᱦᱩᱭᱩᱜᱼᱟ᱾ ᱛᱟᱦᱚᱞᱮ ᱠᱷᱟᱱ ᱡᱟᱹᱥᱛᱤ ᱧᱚᱜ ᱮ ᱫᱟᱜ ᱞᱮᱠᱷᱟᱱ ᱜᱷᱩᱴᱩ ᱠᱚ ᱵᱮᱥᱤ ᱧᱚᱜ ᱫᱚ ᱨᱚᱦᱚᱭ ᱦᱩᱭᱩᱜᱼᱟ ᱟᱨ ᱵᱟᱝᱠᱷᱟᱱ ᱢᱟ ᱵᱟᱹᱭᱦᱟᱹᱲ ᱠᱚᱜᱮ ᱨᱚᱦᱚᱭ ᱦᱩᱭ ᱠᱟᱱᱟ ᱚᱱᱠᱟ ᱫᱚ᱾
ᱦᱳᱭ ᱦᱳᱭ ᱦᱳᱭ ᱾
ᱟᱫᱚ ᱟᱵᱤᱱ ᱫᱚᱵᱤᱱ ᱞᱟᱹᱭ ᱠᱮᱜ-ᱟ ᱚᱱᱛᱮ ᱫᱚ
ᱤᱭᱟᱹ ᱢᱟ ᱵᱟᱹᱱᱩᱜ-ᱟ ᱵᱤᱨ ᱠᱚᱫᱚ ᱵᱟᱹᱱᱩᱜ ᱵᱤᱨᱵᱩᱨᱩ ᱠᱚᱫᱚ ᱵᱟᱹᱱᱩᱜ
ᱟ ᱾ ᱵᱟᱝ ᱵᱟᱝ ᱟᱞᱮ ᱱᱚᱛᱮ ᱫᱚ ᱢᱮᱱᱟᱜ ᱠᱟᱜ ᱜᱮᱭᱟ, ᱵᱤᱨ ᱵᱩᱨᱩ ᱫᱚ ᱢᱮᱱᱟᱜ ᱠᱟᱜ-ᱟ ᱡᱟᱹᱥᱛᱤ ᱠᱟᱭᱛᱮ ᱢᱟᱱᱮ ᱱᱚᱣᱟ ᱨᱮᱱᱟᱜ ᱠᱟᱹᱡ ᱢᱟᱱᱮ ᱟᱱᱟᱴ ᱱᱚᱛᱮ ᱫᱚ ᱫᱟᱜ ᱨᱮᱱᱟᱜ ᱜᱮ ᱾
ᱦᱮᱸ᱾
ᱟᱫᱚ ᱵᱤᱨ ᱵᱩᱨᱩ ᱠᱚᱨᱮ ᱫᱚ ᱵᱚᱸᱜᱟ ᱠᱚᱫᱚ ᱥᱩᱨᱩᱜ ᱜᱮᱭᱟ ᱠᱚ ᱥᱮ ᱵᱟᱝ?
ᱟ ᱵᱤᱨ ᱵᱩᱨᱩ ᱠᱚᱨᱮᱜ ᱫᱚ?
ᱵᱚᱸᱜᱟ ᱠᱚᱠᱚ ᱦᱤᱡᱩᱜ ᱟᱥᱮ ᱵᱟᱝ ᱟᱯᱮ ᱚᱱᱛᱮ ᱵᱤᱨ ᱵᱩᱨᱩ ᱨᱮ ᱦᱮᱱᱟᱜ ᱠᱚᱣᱟ ᱥᱮ ᱵᱟᱹᱱᱩᱜ ᱠᱚᱣᱟ?
ᱵᱟᱝ ᱵᱟᱝ ᱚᱱᱠᱟ ᱠᱚᱫᱚ ᱵᱟᱝ ᱾ ᱥᱩᱫᱩ ᱵᱤᱨ ᱵᱩᱨᱩ ᱜᱮ ᱟᱹᱰᱤ ᱦᱚᱲ ᱜᱮ ᱱᱚᱝᱠᱟ ᱵᱤᱨ ᱧᱮᱞᱛᱮ ᱠᱚ ᱵᱚᱛᱚᱨᱚᱜ ᱜᱮᱭᱟ ᱚᱱᱠᱟ ᱫᱚ ᱵᱟᱠᱚ ᱦᱤᱡᱩᱜ ᱜᱮᱭᱟ ᱠᱟᱨᱚᱱ ᱛᱚ ᱟᱞᱮᱥᱮᱫ ᱢᱟ ᱚᱱᱠᱟ ᱥᱚᱵᱽᱡᱤ ᱠᱚᱦᱚᱸ ᱪᱟᱥ ᱵᱟᱭ ᱦᱩᱭᱩᱜ-ᱟ ᱦᱮᱡ‌ ᱠᱟᱛᱮ ᱢᱟ ᱡᱚᱢ ᱨᱮᱱᱟᱜ ᱞᱟᱹᱠᱛᱤᱭᱟ ᱩᱱᱠᱩ ᱢᱟ ᱾ ᱩᱱ ᱢᱟᱨᱟᱝ ᱞᱟᱡ ᱛᱟᱠᱚ ᱡᱮ ᱦᱮᱛᱩ ᱡᱚᱢ ᱨᱮᱱᱟᱜ ᱫᱚᱨᱠᱟᱨᱚᱜ-ᱟ ᱾ ᱛᱟᱦᱚᱞᱮ ᱠᱷᱟᱱ ᱱᱚᱛᱮ ᱫᱚ ᱚ ᱵᱟᱝᱠᱚ ᱦᱤᱡᱩᱜ ᱜᱮᱭᱟ ᱚᱱᱠᱟ ᱫᱚ ᱾ ᱢᱚᱱᱮ ᱦᱚᱭᱛᱳ ᱥᱮᱨᱢᱟᱨ ᱨᱮ ᱢᱤᱫ ᱫᱷᱟᱣ ᱠᱚ ᱦᱤᱡᱩᱜ-ᱟ ᱢᱤᱫᱴᱟᱝ ᱨᱟᱥᱛᱟ ᱛᱟᱦᱮᱱ ᱛᱟᱠᱚ ᱚᱱᱟ ᱛᱮᱜᱮ ᱠᱚ ᱦᱤᱡᱩ ᱦᱤᱡᱩᱜ ᱟ ᱠᱚ ᱪᱟᱞᱟᱜ ᱟᱠᱚ ᱛᱟᱦᱮᱸ ᱞᱮᱠᱟ ᱫᱚ ᱚᱱᱠᱟ ᱫᱚ ᱵᱟᱝ ᱩᱛᱯᱟᱛ ᱦᱚᱸ ᱵᱟᱝ ᱾
ᱟᱵᱤᱱ ᱫᱚᱵᱤᱱ ᱧᱮᱞ ᱟᱠᱟᱫ ᱠᱚᱜᱮᱭᱟ ᱥᱮ ᱵᱟᱝ?
ᱟᱹᱞᱤᱧ ᱢᱟ ᱚᱱᱠᱟ ᱫᱚ ᱥᱟᱢᱟᱝ ᱥᱚᱫᱚᱨ ᱫᱚ ᱵᱟᱹᱞᱤᱧ ᱧᱮᱞ ᱟᱠᱟᱫ ᱠᱚᱣᱟ ᱾ ᱟᱨ ᱪᱤᱲᱤᱭᱟᱠᱷᱟᱱᱟ ᱠᱚᱨᱮᱜ ᱱᱚᱝᱠᱟ ᱞᱤᱧ ᱧᱮᱞ ᱟᱠᱟᱫ ᱠᱚᱣᱟ ᱾
ᱦᱳᱭ ᱦᱳᱭ ᱾
ᱟᱨ ᱟᱯᱮ ᱚᱱᱛᱮ ᱫᱚ ᱢᱚᱱᱮ ᱦᱚᱭ ᱡᱟᱹᱥᱛᱤ ᱜᱮ ᱦᱤᱡᱩᱜ ᱜᱮᱭᱟ ᱠᱚ ᱛᱟᱦᱚᱞᱮ?
ᱵᱟᱝ ᱵᱟᱝ ᱟᱞᱮᱥᱮᱫ ᱚᱱᱰᱮ ᱫᱚ ᱵᱤᱨ ᱵᱩᱨᱩ ᱫᱚ ᱵᱟᱹᱱᱩᱜ-ᱟ ᱵᱟᱞᱤᱧ ᱞᱟᱹᱭ ᱠᱮᱜ-ᱟ ᱵᱟᱹᱱᱩᱜ-ᱟ ᱚᱱᱠᱟ ᱫᱚ ᱾ ᱡᱟᱭᱦᱳᱠ ᱵᱟᱹᱞᱤᱧ ᱵᱟᱹᱱᱩᱜ ᱵᱟᱹᱱᱩᱜ ᱛᱮᱜᱮᱞᱤᱧ ᱠᱩᱞᱤ ᱠᱮᱫ ᱵᱤᱱᱟ ᱟᱹᱵᱤᱱ ᱥᱮ ᱚᱱᱛᱮ ᱠᱚ ᱦᱤᱡᱩᱜ ᱜᱮᱭᱟ ᱥᱮ ᱪᱮᱫ?
ᱟ ᱵᱟᱝ ᱵᱟᱝ ᱱᱚᱛᱮ ᱱᱚᱝᱠᱟ ᱫᱚ ᱵᱟᱠᱚ ᱧᱮᱞᱚᱜᱣᱟᱜ ᱜᱮᱭᱟ ᱾ ᱦᱳᱭᱛᱚ ᱡᱟᱦᱟᱸ ᱠᱚ ᱥᱮᱫ ᱠᱷᱚᱱᱟᱜ ᱠᱚ ᱯᱟᱨᱚᱢ ᱦᱮᱡ ᱞᱮᱱᱠᱷᱟᱱ ᱡᱩᱫᱤ ᱛᱟᱦᱚᱞᱮ ᱠᱷᱟᱱ ᱦᱳᱭᱛᱳ ᱠᱚ ᱡᱩᱫᱤ ᱠᱚ ᱢᱟᱱᱮ ᱯᱟᱨᱚᱢ ᱤᱫᱤ ᱞᱮᱱᱠᱷᱟᱱ ᱠᱚ ᱱᱚᱝᱠᱟ ᱦᱳᱭ ᱛᱚ ᱠᱷᱚᱵᱚᱨ ᱧᱟᱢᱚᱜ ᱜᱮᱭᱟ ᱡᱮ ᱱᱚᱝᱠᱟᱛᱮ ᱚᱱᱠᱟᱛᱮ ᱟᱫᱚ ᱥᱚᱛᱚᱨᱠᱚ ᱨᱮᱱᱟᱜ ᱢᱤᱫᱴᱟᱝ ᱡᱤᱱᱤᱥ ᱛᱟᱦᱮᱱᱟ ᱛᱚ ᱡᱮ ᱚᱱᱠᱟ ᱦᱮᱡ ᱞᱮᱱᱠᱷᱟᱱ ᱚᱱᱠᱟ ᱠᱷᱚᱵᱚᱨ ᱧᱟᱢᱚᱜ-ᱟ ᱱᱚᱣᱟ ᱡᱤᱱᱤᱥ ᱜᱮ ᱾ ᱟᱨ ᱛᱟᱦᱮᱸ ᱞᱮᱠᱟ ᱫᱚ ᱦᱳᱭᱛᱳ ᱟᱞᱤᱧᱟᱜ ᱢᱚᱱᱮ ᱫᱚ ᱱᱚᱝᱠᱟᱭ ᱞᱟᱹᱭᱟ ᱡᱮ ᱛᱟᱦᱮᱸ ᱫᱚ ᱦᱳᱭᱛᱳ ᱱᱚᱣᱟ ᱠᱷᱟᱹᱛᱤᱨ ᱵᱟᱝᱠᱚ ᱫᱟᱲᱮᱭᱟᱜ-ᱟ ᱠᱟᱨᱚᱱ ᱛᱚ ᱱᱚᱜ-ᱚᱭ ᱡᱚᱢ ᱢᱟ ᱟᱞᱮᱥᱮᱫ ᱢᱟ ᱡᱟᱹᱥ ᱛᱤ ᱫᱚ ᱪᱟᱥ ᱵᱟᱭ ᱦᱩᱭᱩᱜ-ᱟ ᱟᱨ
ᱦᱳᱭ ᱦᱳᱭ ᱾
ᱵᱩᱨᱩ ᱦᱩᱢᱟ ᱡᱮᱦᱮᱛᱩ ᱵᱤᱨ ᱜᱮᱭᱟᱞᱮ ᱟᱞᱮ ᱢᱟ ᱱᱚᱛᱮ ᱫᱚ ᱛᱟᱦᱚᱞᱮ ᱢᱟ ᱦᱩᱲᱩ ᱦᱚᱸ ᱟᱹᱰᱤ ᱡᱟᱹᱥᱛᱤ ᱠᱟᱭ ᱛᱮᱫᱚ ᱵᱟᱭ ᱦᱩᱭᱩᱜ ᱜᱮᱭᱟ ᱚᱱᱠᱟ ᱡᱚᱢ ᱪᱟᱞᱟᱜ ᱞᱮᱠᱟᱭ ᱦᱩᱭᱩᱜ-ᱟᱭ ᱾
ᱚ ᱾ ᱛᱟᱦᱚᱞᱮ ᱠᱚᱢ ᱠᱚ
ᱚ, ᱦᱮᱸ?
ᱟ ᱦᱮᱸ ᱦᱮᱸ ᱦᱮᱸ ᱱᱚᱝᱠᱟ ᱜᱮ᱾
ᱟᱞᱮ ᱥᱮᱫ ᱦᱚᱸ ᱵᱟ ᱠᱷᱩᱵ ᱛᱮ ᱵᱟᱠᱚ ᱦᱤᱡᱩᱜᱼᱟ᱾ ᱟᱹᱰᱤ ᱞᱟᱦᱟ ᱛᱮᱠᱚ ᱦᱤᱡᱩᱜ ᱠᱟᱱ ᱛᱟᱦᱮᱸᱫ, ᱱᱮᱛᱟᱨ ᱫᱟ ᱫᱚ ᱵᱟᱠᱚ ᱦᱤᱡᱩᱜ ᱠᱟᱱ ᱠᱟᱱᱟ, ᱱᱮᱛᱟᱨ ᱫᱚ ᱟᱫᱚ ᱟᱞᱮ ᱫᱚ ᱠᱟᱹᱴᱤᱡ ᱵᱟᱡᱟᱨ ᱫᱷᱟᱨᱮ ᱨᱮ ᱢᱮᱱᱟᱜ ᱞᱮᱭᱟ ᱛᱚ ᱟᱫᱚ ᱠᱷᱩᱵ ᱮᱴᱟ ᱠᱷᱩᱵ ᱠᱚᱢ ᱠᱚ ᱦᱤᱡᱩᱜᱼᱟ᱾
ᱚ ᱟᱪᱪᱷᱟ᱾
ᱚ ᱛᱟᱦᱚᱞᱮ ᱟᱯᱮ ᱚᱱᱛᱮ ᱢᱟ ᱟ ᱟᱸ ᱵᱤᱨ ᱠᱚᱫᱚ ᱵᱟᱹᱱᱩᱜ ᱟᱠᱟᱜ ᱟᱨ ᱦᱚᱸᱜᱼᱚᱭ ᱪᱮᱫ ᱮ ᱫᱟᱜ ᱫᱟᱭᱟ ᱟᱨ ᱛᱟᱦᱚᱞᱮ ᱩᱫᱽ ᱯᱩᱴ ᱯᱩᱴᱠᱟᱹ ᱫᱚ ᱟᱯᱮ ᱫᱚᱯᱮ ᱧᱟᱢᱟ ᱠᱚ ᱜᱮᱭᱟ ᱥᱮ ᱵᱟᱝ ᱚᱱᱛᱮ ᱫᱚ?
ᱵᱟᱞᱮ ᱜᱮᱭᱟ ᱟᱞᱮ ᱫᱚ ᱟᱫᱚ ᱠᱤᱨᱤᱧ ᱜᱮᱭᱟᱞᱮ ᱵᱟᱡᱟᱨ ᱨᱮ ᱡᱟᱦᱟᱸ ᱥᱮᱫ ᱵᱤᱨ ᱨᱮᱱ ᱦᱚᱲ ᱱᱚᱛᱮ ᱦᱤᱡᱩᱜ ᱜᱮᱭᱟ ᱠᱚ ᱟᱠᱷᱨᱤᱧ᱾ ᱚᱸᱰᱮ ᱠᱤᱨᱤᱧ ᱠᱟᱛᱮ ᱜᱮᱞᱮ ᱡᱚᱢᱟ᱾